ᱠᱮ ᱡᱚᱦᱟᱨ ᱜᱮ᱾
ᱢᱟ ᱢᱟᱹᱭ ᱡᱚᱦᱟᱨ ᱜᱮ ᱡᱚᱦᱟᱨ ᱜᱮ᱾ ᱟᱫᱚ ᱢᱟᱥᱮ ᱪᱮᱫ ᱞᱮᱠᱟ ᱢᱮᱱᱟᱜ ᱵᱤᱱᱟ?
ᱦᱚ ᱱᱟᱯᱟᱭ ᱵᱟᱲᱟ ᱜᱮ, ᱟᱨ ᱟᱵᱤᱱ ᱪᱮᱫ ᱞᱮᱠᱟ ᱢᱮᱱᱟᱜ ᱠᱟᱫ ᱵᱤᱱᱟ?
ᱦᱮᱸ ᱟᱹᱞᱤᱧ ᱦᱚᱸ ᱱᱟᱯᱟᱭ ᱵᱟᱲᱟ ᱜᱮ ᱟᱨ ᱚᱲᱟᱜ ᱠᱚᱨᱮ ᱦᱚᱸ ᱡᱚ ᱛᱚ ᱜᱮ ᱱᱟᱯᱟᱭ ᱜᱮ ᱢᱮᱱᱟᱜ ᱟᱠᱟᱫ ᱞᱮᱭᱟ ᱟᱫᱚ ᱦᱳᱭ ᱟᱯᱮᱜᱮ ᱪᱮᱫ ᱞᱮᱠᱟ ᱢᱮᱱᱟᱜ ᱯᱮᱭᱟ ᱢᱟᱥᱮ? ᱚᱱᱟ ᱚᱲᱟᱜ ᱠᱚ ᱨᱮ ᱱᱟᱯᱟᱭ
ᱦᱮᱸ ᱦᱚ ᱟᱞᱮ ᱡᱚᱛᱚ ᱱᱟᱯᱟᱭ ᱵᱟᱲᱟ ᱜᱮ ᱢᱮᱱᱟᱜ ᱠᱟᱜ ᱞᱮᱭᱟ ᱚᱲᱟᱜ ᱠᱚᱦᱚᱸ᱾
ᱚ ᱟᱪᱪᱷᱟ ᱟᱪᱪᱷᱟ ᱦᱳᱭ᱾
ᱦᱮᱸ᱾
ᱦᱮᱸ᱾ ᱟᱫᱚ ᱢᱟᱥᱮ ᱮ ᱥᱟᱛᱟᱢ ᱨᱮ ᱜᱮ ᱞᱟᱝ ᱦᱮᱡ ᱞᱮᱱ ᱜᱮ ᱟᱫᱚ ᱚᱱᱠᱟ ᱪᱮᱫ ᱞᱮᱠᱟ ᱱᱟᱝ ᱥᱟᱛᱟᱢ ᱠᱚ ᱠᱟ ᱡᱟᱦᱟᱸᱱᱟᱜ ᱟᱢᱮᱢ ᱩᱭᱦᱟᱹᱨ ᱠᱟᱫᱟ ᱟᱢ ᱯᱟᱦᱴᱟ ᱠᱷᱚᱱᱟᱝ? ᱥᱮ ᱚᱱᱠᱟ ᱫᱚ ᱦᱟᱸᱜ ᱮᱸ ᱵᱟᱝ ᱩᱭᱦᱟᱹᱨ ᱠᱟᱱᱟ ᱾
ᱩᱭᱦᱟᱹᱨ ᱵᱷᱟᱵᱱᱟ ᱦᱚ ᱵᱟᱹᱧ ᱩᱭᱦᱟᱹᱨ ᱠᱟᱜ-ᱟ ᱾
ᱟᱪᱪᱷᱟ ᱴᱷᱤᱠ ᱜᱮᱭᱟ ᱤᱧ ᱱᱟᱜ ᱤᱧ ᱮᱛᱚᱦᱚᱵ ᱮᱫᱟ ᱦᱳᱭ ᱾
ᱦᱳᱭ ᱦᱳᱭ ᱾
ᱟᱫᱚ ᱠᱚ ᱦᱩᱭᱩᱜᱼᱟ ᱟᱫᱚ ᱱᱤᱛᱚᱜ ᱢᱟ ᱱᱟᱦᱟᱜ ᱥᱟᱸᱜᱮᱻ ᱟᱥᱟᱲ ᱵᱚᱸᱜᱟ ᱢᱟ ᱢᱩᱪᱟᱹᱫ ᱮᱱᱟ ᱾
ᱦᱮᱸ ᱦᱮᱸ ᱵᱟᱝ ᱟᱸᱡᱚᱢᱚᱜ ᱠᱟᱱ ᱛᱟᱹᱵᱤᱱᱟ ᱨᱚᱲ ᱾
ᱦᱳᱭ ᱟᱨᱚ ᱱᱤᱛᱚᱜ ᱢᱟ ᱦᱟᱜ ᱪᱟᱥ ᱤᱫᱤ ᱠᱟᱛᱮᱫ ᱜᱮ ᱦᱚᱲ ᱟᱹᱰᱤ ᱡᱳᱨ ᱠᱚ ᱪᱷᱩᱴᱟᱹᱣ ᱧᱚᱜ ᱟᱠᱟᱱᱟ ᱾ ᱟᱫᱚ ᱚᱱᱠᱟ ᱟᱯᱮ ᱥᱮᱱ ᱫᱚ ᱪᱟᱥ ᱠᱚᱫᱚ ᱮᱛᱚᱦᱚᱵᱚᱜ ᱠᱟᱱᱟ ᱥᱮ ᱟᱹᱣᱨᱤᱭᱟᱜ-ᱟ?
ᱦᱚ ᱮᱛᱚᱦᱚᱵ ᱠᱟᱱᱟ ᱾
ᱚ ᱮᱛᱚᱦᱚᱵ ᱟᱠᱟᱱᱟ ᱵᱟᱝ?
ᱦᱮᱸ ᱦᱮᱸ ᱾
ᱦᱳᱭ ᱦᱳᱭ ᱦᱳᱭ ᱾ ᱦᱮᱸ ᱟᱞᱮ ᱱᱚᱛᱮ ᱦᱚᱸ ᱮᱛᱚᱦᱚᱵ ᱜᱚᱫ ᱟᱠᱟᱱ ᱜᱮᱭᱟ ᱟᱞᱮ ᱦᱚᱸᱞᱮ ᱮᱦᱚᱵ ᱜᱚᱫ ᱟᱠᱟᱫ ᱜᱮᱭᱟ ᱮᱛᱚᱦᱚᱵ ᱫᱚ ᱾ ᱦᱟᱸᱻ ᱟᱫᱚ ᱪᱮᱫ ᱠᱚ ᱢᱟᱥᱮ ᱮᱸᱻᱢ ᱟᱞᱮ ᱦᱟᱸᱜ ᱱᱚᱣᱟ ᱫᱷᱟᱨᱮ ᱢᱟ ᱦᱩᱲᱩ ᱠᱚᱜᱮ ᱱᱟᱦᱟᱜ ᱡᱟᱹᱥᱛᱤ ᱱᱤᱛᱚᱝ ᱫᱚᱠᱚ ᱪᱟᱥ ᱮᱫᱼᱟ ᱟᱫᱚ ᱟᱯᱮ ᱚᱱᱟ
ᱦᱮᱸ ᱦᱮᱸ ᱾ ᱦᱮᱸ ᱟᱞᱮ ᱥᱮᱱ ᱦᱚᱸ ᱱᱤᱛᱚᱜ ᱫᱚ ᱱᱟᱜ ᱦᱩᱲᱩ ᱠᱚᱜᱮ ᱠᱚ ᱪᱟᱥ ᱵᱟᱲᱟᱭ ᱮᱫᱟ ᱾
ᱦᱮᱸ ᱦᱮᱸ, ᱦᱮᱞᱳ ᱾
ᱦᱮᱸ ᱞᱟᱹᱭ ᱟᱹᱧ ᱦᱩᱲᱩ ᱠᱚ ᱜᱮ ᱠᱚ ᱪᱟᱥ ᱜᱮᱭᱟ?
ᱦᱮᱸ ᱦᱮᱸ ᱦᱩᱲᱩ ᱠᱚ ᱜᱮ ᱠᱚ ᱪᱟᱥᱟ ᱾
ᱟᱪᱪᱷᱟ ᱾
ᱟᱨ ᱥᱚᱵᱽᱡᱤ ᱠᱚᱫᱚ ᱚᱱᱠᱟ ᱵᱟᱠᱚ ᱪᱟᱥᱟ ᱥᱮ ᱠᱚ ᱪᱟᱥ ᱜᱮᱭᱟ?
ᱥᱚᱵᱽᱡᱤ ᱠᱚᱦᱚᱸ ᱪᱟᱥ ᱜᱮᱭᱟ ᱠᱚ ᱾ ᱚᱱᱟ ᱫᱚ ᱱᱟᱦᱜ ᱚᱠᱚᱭ ᱚᱠᱚᱭ ᱱᱟᱦᱟᱜ ᱪᱟᱥ ᱥᱟᱱᱟᱭ ᱮᱫ ᱠᱚ ᱠᱷᱟᱱ ᱢᱟᱠᱚ ᱪᱟᱥ ᱮᱫ ᱾ ᱚᱱᱟ ᱫᱚ ᱱᱟᱦᱜ, ᱦᱮᱸ ᱦᱮᱸ ᱟᱨ ᱵᱟᱝ ᱠᱷᱟᱱ ᱫᱚ ᱚᱲᱟᱜ ᱨᱮ ᱡᱚᱢ ᱞᱟᱹᱜᱤᱫ ᱠᱚ ᱪᱟᱥ ᱵᱟᱲᱟ ᱦᱩᱭᱩᱜ ᱠᱟᱱᱟ ᱾
ᱦᱚᱭ ᱦᱚᱭ ᱦᱚᱭ ᱦᱚᱭ, ᱟᱸᱻ ᱾ ᱟᱫᱚ ᱢᱤᱫᱴᱟᱝ ᱟᱸ ᱢᱟᱹᱭ ᱢᱟᱥᱮ ᱟᱜ ᱞᱟᱹᱭ ᱢᱮ ᱡᱮ ᱱᱚᱜᱼᱚᱭ ᱱᱤᱛᱚᱜ ᱢᱟ ᱟᱵᱚ ᱩᱸ ᱦᱚᱜᱼᱚᱭ ᱜᱚᱴᱟ ᱜᱮ ᱱᱚᱜᱼᱚᱭ ᱟᱥᱟᱲ ᱥᱟᱵᱚᱱ ᱯᱟᱨᱚᱵᱮᱱᱟ ᱢᱮᱱ ᱫᱚ ᱱᱟᱦᱟᱸᱜ ᱱᱚᱜᱼᱚᱭ ᱦᱟᱸᱰᱮ ᱱᱟᱰᱮ ᱚᱱᱮ ᱮᱸᱫᱤ ᱯᱚᱨᱚᱵᱽ ᱠᱚ ᱦᱩᱭᱩᱜᱼᱟ, ᱛᱟᱨᱯᱚᱨᱮ ᱱᱚᱜᱼᱚᱭ ᱯᱩᱡᱟᱹ ᱠᱚ ᱯᱟᱨᱵᱚᱱ ᱠᱚ
ᱦᱩᱸ ᱦᱩᱸ ᱾ ᱦᱮᱞᱳ ᱾ ᱦᱮᱞᱳ ᱾ ᱦᱮᱞᱳ ᱾ ᱟᱵᱤᱱᱟᱜ ᱨᱚᱲ ᱵᱟᱝ ᱟᱸᱡᱚᱢᱚᱜ ᱠᱟᱱᱟ ᱾
ᱯᱟᱛᱟ ᱪᱷᱟᱛᱟ